ᱦᱮᱞᱳ
ᱦᱮᱞᱳ
ᱦᱩᱸ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ ᱟᱢ ᱜᱮ?
ᱤᱧ ᱦᱚᱸ ᱱᱟᱯᱟᱭ ᱵᱟᱲᱟᱭ ᱜᱮ ᱟᱫᱚ ᱫᱟᱠᱟ ᱫᱟᱜ ᱢᱟᱹᱱᱰᱤ ᱦᱩᱭᱮᱱᱟ?
ᱦᱮᱸ ᱟᱹᱣᱨᱤ ᱦᱩᱭᱩᱜᱼᱟ᱾
ᱦᱩᱸ ᱛᱟᱨᱯᱚᱨᱮ ᱪᱮᱫ ᱡᱟᱦᱟᱱᱟᱜ ᱡᱚᱢ ᱵᱟᱲᱟ ᱵᱟᱝ ᱦᱩᱭ ᱟᱠᱟᱱᱟ?
ᱵᱟᱝᱜᱮ ᱵᱟᱝ ᱦᱩᱭ ᱠᱟᱱᱟ᱾
ᱟᱢᱟᱜ ᱨᱚᱲ ᱵᱟᱝ ᱟᱹᱰᱤ ᱵᱟᱛᱚᱨᱤᱧ ᱟᱸᱡᱚᱢ ᱫᱟ᱾ ᱟᱢᱟᱜ ᱨᱚᱲ ᱟᱹᱲᱛᱤ ᱟᱹᱰᱤ ᱵᱟᱛᱨᱟ ᱟᱸᱡᱚᱢᱚᱜ ᱠᱟᱱᱟ᱾
ᱵᱟᱹᱧ ᱵᱩᱡᱷᱟᱹᱣ ᱞᱮᱫᱟ ᱪᱮᱫᱞᱮᱠᱟ ᱵᱚᱛᱨᱟ ᱢᱟᱱᱮ
ᱢᱟᱱᱮ ᱟᱢᱟᱜ ᱨᱚᱲ ᱟᱨᱠᱤ ᱟᱹᱰᱤ ᱵᱟᱛᱨᱟ ᱟᱸᱡᱚᱢᱚᱜ ᱠᱟᱱᱟ ᱟᱨᱠᱤ
ᱵᱟᱛ ᱵᱟᱛᱨᱟ ᱢᱟᱱᱮ ᱵᱟᱹᱧ ᱵᱩᱡᱷᱟᱹᱣ ᱫᱟᱲᱮᱭᱟᱜ ᱠᱟᱱᱟ ᱪᱮᱫ?
ᱢᱟᱱᱮ ᱟᱹᱰᱤ ᱢᱟᱱᱮ ᱢᱤᱥᱴᱤ ᱜᱤ ᱟᱹᱭᱠᱟᱹᱜ ᱠᱟᱱᱟ ᱵᱚᱞᱮ ᱟᱢ ᱟᱢᱟᱜ ᱨᱚᱲ ᱟᱨᱠᱤ ᱜᱟᱞᱟᱛᱮᱡ ᱥᱮ ᱵᱟᱝ
ᱦᱩᱸ
ᱦᱮᱞᱳ
ᱚ ᱛᱟᱦᱚᱞᱮ ᱦᱮᱸ ᱟᱨ ᱪᱮᱫᱮᱠᱟ ᱛᱮᱦᱮᱧ ᱫᱚ ᱛᱟᱦᱚᱞᱮ ᱪᱮᱫ ᱞᱮᱠᱟ ᱢᱟᱱᱮ ᱚᱱᱛᱮᱱᱟᱜ ᱚᱭᱮᱫᱟᱨ ᱠᱚ?
ᱥᱮᱛᱟᱜ ᱵᱮᱞᱟ ᱠᱟᱹᱴᱤᱡ ᱫᱟᱜ ᱠᱮᱫᱟ ᱱᱟᱥᱮᱭᱟᱜ᱾
ᱚ ᱵᱟᱭ ᱥᱤᱛᱩᱝ ᱠᱟᱫᱟ?
ᱵᱟᱭ ᱥᱤᱛᱩᱝ ᱠᱟᱫᱟ ᱨᱤᱢᱤᱞ ᱨᱤᱢᱤᱞ ᱠᱟᱜᱼᱟᱭ ᱟᱯᱮ ᱥᱮᱫ?
ᱚ ᱟᱞᱮ ᱥᱮᱱ ᱫᱚ ᱵᱟᱭ ᱫᱟᱜ ᱠᱟᱫᱟ ᱫᱚᱢᱮ ᱥᱤᱛᱩᱝ ᱠᱟᱱ ᱟᱞᱮ ᱥᱮᱫ ᱫᱚ᱾
ᱚ ᱟᱞᱮ ᱥᱮᱫ ᱟᱞᱮ ᱥᱮᱫ ᱢᱟᱭ ᱫᱟᱜ ᱠᱮᱫ ᱫᱚ, ᱟᱯᱮᱥᱮᱫ ᱵᱟᱭ ᱫᱟᱜ ᱟᱠᱟᱫᱟ ᱦᱟᱝ?
ᱵᱟᱝ ᱵᱟᱝ ᱟᱞᱮ ᱥᱮᱱ ᱫᱚ ᱵᱟᱭ ᱫᱟᱜ ᱟᱠᱟᱫᱟ ᱟᱫᱚ ᱡᱷᱚᱛᱚ ᱥᱮᱱᱟᱜ ᱚᱭᱮᱫᱟᱨ ᱫᱚ ᱵᱟᱝ ᱵᱟᱝ ᱥᱢᱟᱱ ᱜᱮᱭᱟ ᱥᱮ ᱦᱩᱸ ᱟᱫᱚ ᱟᱫᱚ ᱮᱭ ᱠᱟᱨᱚᱱ ᱛᱮ ᱦᱳᱭᱛᱚ᱾ ᱪᱤᱠᱟᱹ ᱵᱟᱲᱟ ᱦᱳᱭᱳᱜ ᱠᱟᱱᱟ?
ᱪᱮᱫ ᱪᱮᱠᱟ ᱫᱚ ᱵᱚᱞᱛᱮ ᱦᱚᱸᱜᱼᱚᱭ ᱠᱷᱮᱛ ᱜᱟᱹᱰᱤ ᱦᱮᱡ ᱠᱟᱱᱟ ᱛᱚ ᱟᱫᱚ ᱠᱷᱮᱛ ᱵᱚᱞᱮ ᱠᱚ ᱥᱤᱭᱟ ᱟᱫᱚ ᱚᱸᱰᱮ ᱧᱮᱧᱮ ᱞᱤᱧ ᱦᱮᱡ ᱠᱟᱱᱟ᱾ ᱤᱧ ᱫᱚ ᱰᱟᱦᱟᱨ ᱨᱮᱜᱤ ᱟᱨᱠᱤ ᱰᱟᱦᱟᱨ ᱢᱮᱱᱟᱜ-ᱟ᱾
ᱦᱮᱸ ᱦᱮᱸ᱾
ᱫᱩᱲᱩᱵ ᱠᱟᱱᱟ ᱟᱫᱚ ᱯᱷᱳᱱ ᱫᱤᱧ ᱛᱮᱦᱮᱸ ᱱᱚᱶᱚᱭ ᱩᱱᱤ ᱚᱠᱚᱭᱟᱜ ᱜᱟᱹᱰᱤ ᱠᱟᱱᱟ ᱩᱱᱤᱭ ᱯᱷᱳᱱ ᱠᱮᱫᱟ ᱡᱮ ᱦᱟᱹᱡᱩᱜ ᱢᱮ ᱵᱚᱞᱮ, ᱥᱤᱭ ᱛᱟᱯᱤ ᱭᱟᱹᱧ ᱢᱮ ᱫᱟ ᱴᱷᱤᱠ ᱜᱮᱭᱟ ᱛᱟᱦᱚᱞᱮ᱾
ᱚ ᱦᱮᱸᱛᱚ ᱚᱱᱛᱮ ᱫᱚ ᱡᱟᱥᱛᱤ ᱮᱸ ᱴᱟᱠᱴᱟᱨ ᱛᱮᱜᱮ ᱠᱚ ᱥᱤᱭ ᱜᱮᱭᱟ?
ᱦᱳᱭ ᱦᱳᱭ ᱴᱨᱟᱠᱴᱚᱨ ᱛᱤᱜᱩ ᱰᱟᱝᱨᱟ ᱱᱟᱦᱮᱞ ᱢᱤᱜ ᱵᱟᱨᱭᱟ᱾
ᱚ ᱟᱨ ᱚᱱᱛᱮ ᱫᱚ ᱪᱤᱜ ᱠᱚ ᱪᱟᱥ ᱦᱩᱭᱩᱜ-ᱟ?
ᱱᱮᱴᱮ ᱱᱮᱛᱮ ᱦᱩᱭᱩᱜ-ᱟ ᱯᱟᱴ ᱦᱩᱭᱩᱜ-ᱟ ᱜᱩᱦᱩᱢ ᱦᱩᱭᱩᱜ-ᱟ ᱛᱩᱲᱤ ᱦᱩᱭᱩᱜ-ᱟ ᱥᱚᱵᱽᱡᱤ ᱦᱩᱭᱩᱜ-ᱟ᱾
ᱦᱚᱸᱭ ᱢᱟᱱᱮ ᱥᱟᱱᱟᱢᱟᱜ ᱜᱮ ᱦᱩᱭᱩᱜ ᱜᱮᱭᱟ ᱵᱟᱝ?
ᱮᱸᱜ ᱥᱟᱱᱟᱢ ᱜᱮ ᱛᱮᱦᱮᱸ ᱟᱯᱮ ᱥᱮᱜ ᱟᱯᱮ ᱥᱮᱜ ᱦᱚᱸ ᱥᱮ ᱵᱟᱝ?
ᱟᱞᱮ ᱥᱮᱫ ᱫᱚ ᱫᱚᱢᱮ ᱠᱚᱫᱚ ᱵᱟᱝ ᱦᱩᱭᱩᱜ-ᱟ᱾
ᱛᱟᱨᱚ ᱠᱤᱪᱷᱩ ᱠᱤᱪᱷᱩ?
ᱦᱮᱸ ᱠᱤᱪᱷᱩ ᱠᱤᱪᱷᱩ ᱦᱩᱭᱩᱜ-ᱟ ᱟᱨᱠᱤ ᱫᱚᱢᱮ ᱮᱠᱴᱟ ᱫᱚᱼᱼ
ᱛᱟᱨᱯᱚᱨᱮ ᱚᱲᱟᱜ ᱨᱮᱱ ᱪᱤᱜ ᱠᱚ ᱪᱤᱠᱟᱭ ᱫᱟ?
ᱦᱮᱸ ᱚᱲᱟᱜ ᱨᱮᱱ ᱫᱚ ᱚᱲᱟᱜ ᱨᱮᱜᱮ ᱦᱮᱱᱟᱜ ᱠᱚᱣᱟ ᱟᱫᱚ ᱮᱠᱷᱚᱱ ᱫᱚᱼᱼ ᱪᱮᱜ ᱦᱚᱛᱚ ᱠᱟᱢᱤ ᱵᱟᱱᱩᱜ-ᱟ ᱛᱷᱚ ᱢᱟᱱᱮ ᱦᱩᱲᱩ ᱨᱚᱦᱚᱭ ᱦᱚᱸ ᱟᱣᱨᱤᱭᱟᱼᱼ ᱮᱥᱴᱟᱴᱚᱜ-ᱟ ᱛᱟᱦᱚᱞᱮ ᱚᱲᱟᱜ ᱠᱚᱨᱮ ᱜᱮ ᱮᱠᱷᱚᱱ ᱫᱚ᱾
ᱛᱟᱨᱯᱚᱨᱮ ᱫᱟᱠᱟ ᱫᱚ ᱟᱹᱣᱨᱤᱢ ᱪᱚᱸᱫᱟᱭᱟ ᱵᱟᱝ?
ᱟᱣᱨᱤ᱾
ᱚᱸᱻ ᱪᱮᱜ ᱥᱚᱵᱽᱡᱤ ᱦᱩᱭᱩᱜ-ᱟ ᱛᱤᱦᱤᱧ ᱫᱚ?
ᱥᱟᱹᱵᱽᱡᱤ ᱫᱚ ᱧᱮᱞ ᱦᱩᱭᱩᱜ ᱠᱟᱱᱟ, ᱟᱫᱚ ᱵᱟᱹᱧ ᱤᱧ ᱵᱟᱹᱧ ᱤᱥᱤᱱᱟ ᱟᱫᱚ ᱚᱲᱟᱜ ᱦᱚᱲ ᱠᱚ ᱤᱼᱼ ᱥᱤᱱᱟ ᱛᱟᱦᱚᱞᱮ ᱟᱫᱚ ᱵᱟᱹᱧ ᱞᱟᱹᱭ ᱫᱟᱲᱮᱭᱟᱜ ᱠᱟᱱᱟ ᱤᱧᱫᱚ᱾
ᱩᱸᱻ ᱛᱟᱦᱚᱞᱮ ᱯᱟᱲᱦᱟᱜ ᱠᱟᱱᱟᱢ ᱥᱮ ᱪᱮᱜ?
ᱵᱟᱝ ᱜᱮ ᱵᱟᱹᱧ ᱯᱟᱲᱦᱟᱜ ᱠᱟᱱ ᱛᱟᱸᱦᱮᱱᱟ᱾
ᱚᱸᱻ ᱟᱪᱪᱷᱟ ᱟᱢᱟᱜ ᱠᱤ ᱱᱤᱭᱟᱹᱼᱼ ᱯᱷᱮᱥᱵᱩᱠ ᱟᱭᱰᱤ ᱢᱮᱱᱟᱜ ᱛᱟᱢᱟ ᱵᱟᱝ?
ᱮ ᱱᱚᱣᱟ ᱠᱚ ᱱᱚᱣᱟ ᱠᱚ ᱜᱚᱞᱯᱷᱚ ᱫᱚ ᱠᱟᱹᱴᱤᱡ ᱵᱟᱠᱚ ᱜᱚᱞᱼᱼ ᱯᱷᱚᱭ ᱜᱮᱭᱟ ᱛᱟᱦᱚᱞᱮ ᱱᱚᱶᱟ ᱠᱚ ᱠᱟᱹᱴᱤᱡ ᱦᱮᱸᱜ ᱮᱵᱷᱚᱭᱮᱰ ᱢᱮ ᱠᱟᱹᱴᱤᱡ ᱱᱚᱣᱟ ᱠᱚ᱾ ᱮᱵᱜᱚᱭᱮᱰ ᱠᱟᱜ ᱦᱮᱸ ᱵᱟᱝ ᱟᱸᱡᱚᱢᱚᱜ ᱠᱟᱱᱟ ᱪᱮᱜ ᱵᱤᱱ ᱞᱟᱹᱭ ᱫᱟ?
ᱢᱮᱱ ᱫᱟᱹᱧ ᱪᱮᱜ ᱱᱤᱭᱟᱹ ᱢᱟᱱᱮ ᱥᱤᱠᱨᱮᱴ ᱜᱮᱭᱟ ᱱᱤᱭᱟᱹ ᱫᱚ ᱢᱟᱱᱮ ᱵᱟᱝ ᱪᱟᱞᱟᱜ-ᱟ ᱱᱤᱭᱟᱹᱼᱼ ᱴᱚᱯᱤᱠ ᱨᱮ ᱜᱟᱨᱼᱼ
ᱦᱚᱭ ᱦᱚᱭ ᱦᱚᱭ ‌ᱦᱚᱭ ᱱᱚᱶᱟ ᱫᱚ ᱥᱤᱠᱨᱮᱴ ᱜᱮᱭᱟ ᱟᱫᱚ ᱱᱚᱣᱟ ᱫᱚ ᱢᱤᱫ ᱫᱷᱟᱨᱮ ᱠᱟᱜ
ᱛᱟᱨᱯᱚᱨᱮ ᱯᱟᱲᱦᱟᱣ ᱠᱚ ᱪᱮᱜ ᱠᱟ ᱪᱟᱞᱟᱜ ᱠᱟᱱᱟ?
ᱦᱮᱸ ᱱᱟᱯᱟᱭ ᱫᱚ ᱱᱟᱯᱟᱭ ᱜᱮ ᱮᱠᱷᱚᱱ ᱫᱚ ᱪᱟᱞᱟᱜ ᱠᱟᱱ ᱜᱮᱭᱟ ᱱᱟᱯᱟᱭ ᱧᱚᱜ ᱜᱮ᱾
ᱟᱫᱚ ᱟᱢ ᱪᱮᱜ ᱵᱤᱡᱽᱱᱮ ᱥᱟᱢ ᱥᱮ ᱢᱟᱱᱮ ᱡᱚᱵᱟᱢ?
ᱵᱤᱡᱽᱱᱮᱥ ᱵᱚᱞᱛᱮ ᱮᱠᱷᱚᱱᱚ ᱵᱤᱡᱽᱱᱮᱥ ᱨᱮᱱᱟᱜ ᱫᱚ ᱤᱭᱟᱹ ᱵᱟᱹᱱᱩᱜ-ᱟ ᱛᱚᱦᱞᱮ ᱡᱚᱵᱽ ᱨᱮᱱᱟᱜ ᱜᱮ ᱱᱮ ᱫᱚ ᱦᱮᱸᱱᱟᱜ-ᱟ᱾
ᱦᱚᱸᱻ ᱡᱚᱵᱽ ᱵᱚᱞᱛᱮ ᱪᱮᱜ ᱠᱟ ᱟᱭ ᱯᱤ ᱮᱥ? ᱥᱮ ᱟᱭ ᱮᱥ?
ᱰᱟᱝᱜᱮ ᱦᱚᱸᱜ-ᱚᱭᱼᱼ ᱮᱸ ᱵᱟᱝ ᱵᱟᱝ ᱚᱱᱟ ᱫᱚ ᱵᱟᱝ ᱪᱮᱜ ᱠᱚ ᱞᱟᱹᱭᱟ ᱱᱚᱸᱜ-ᱚᱸᱭ ᱡᱮᱢᱚᱱ ᱥᱟᱱᱛᱟᱞᱤ ᱢᱤᱰᱤᱭᱚᱢ ᱨᱮᱱ ᱴᱤᱪᱟᱨ ᱠᱚ ᱠᱚᱢ ᱜᱮᱭᱟᱥᱼᱼ ᱛᱮ ᱟᱫᱚ ᱢᱚᱱᱮ ᱠᱟᱜ ᱤᱧ ᱤᱧ ᱫᱚ ᱥᱟᱱᱛᱟᱞᱤ ᱢᱤᱰᱤᱭᱟᱢ ᱨᱮᱱ ᱴᱤᱪᱟᱨ ᱤᱧ ᱦᱳᱭᱳᱜ-ᱟ᱾ ᱡᱟᱦᱟᱸ ᱫᱚ ᱟᱰᱤ ᱢᱟᱱᱮ ᱟᱡ ᱩᱸ ᱦᱮᱸ ᱟᱰᱤ ᱜᱮ ᱧᱮᱞ ᱦᱩᱭᱩᱜ ᱠᱟᱱᱟ ᱡᱮᱼᱼ ᱥᱟᱱᱛᱟᱞᱤ ᱢᱤᱰᱤᱭᱟᱢ ᱨᱮᱱ ᱮ ᱴᱤᱪᱟᱨ ᱠᱚ ᱮᱠᱫᱚᱢ ᱜᱮᱠᱚ ᱠᱚᱢ ᱜᱮᱭᱟ ᱠᱚ ᱛᱟᱞᱦᱮᱼᱼ ᱟᱫᱚ ᱚᱱᱟ ᱜᱮ ᱤᱧᱟᱜ ᱫᱚ ᱢᱚᱱᱮ ᱢᱮᱱᱟᱜ-ᱟ ᱡᱮ ᱥᱟᱱᱛᱟᱞᱤ ᱢᱤᱰᱤᱭᱟᱢ ᱨᱮᱱ ᱴᱤᱪᱟᱨ ᱦᱩᱭ ᱨᱮᱱᱟᱜ᱾
ᱚᱸᱻ ᱛᱟᱦᱚᱞᱮ ᱦᱟᱸᱜ ᱟᱞᱮ ᱥᱮᱜ ᱮᱢ ᱦᱟᱹᱡᱩᱜ-ᱟ ᱦᱮᱸ ᱟᱞᱮ ᱥᱮᱜ ᱴᱮᱱᱮᱥᱯᱟᱨ ᱮᱢ ᱦᱟᱛᱟᱣ-ᱟ᱾
ᱦᱮᱸ ᱟᱯᱮ ᱥᱮᱜ ᱨᱮᱱᱟᱜ ᱟᱫᱚ ᱟᱞᱮ ᱥᱮᱱ ᱜᱮ ᱟᱰᱤ ᱜᱟᱱ ᱜᱮ ᱤᱥᱠᱩᱞ ᱦᱮᱱᱟᱜ-ᱟ ᱡᱟᱦᱟᱸ ᱨᱮᱫᱚ ᱜᱤᱫᱽᱼᱼ ᱴᱤᱪᱟᱨ ᱠᱚ ᱵᱟᱹᱱᱩᱜ ᱠᱚᱣᱟ ᱟᱫᱚ ᱚᱸᱰᱮ ᱚᱸᱰᱮ ᱜᱮ ᱠᱤᱪᱷᱩᱜᱟᱱ ᱯᱟᱲᱦᱟᱣ ᱵᱟᱲᱟ ᱫᱚ ᱪᱟᱞᱟᱣ ᱦᱩᱭᱩᱜ ᱠᱟᱱ ᱛᱟᱦᱮᱸᱫ ᱜᱮ ᱡᱟᱦᱟᱸ ᱫᱚ ᱡᱟᱦᱟᱸ ᱫᱚ
ᱡᱟᱦᱟᱸᱞᱮᱠᱟ ᱟᱨᱠᱤ ᱦᱮᱸ ᱟᱸᱡᱚᱢᱚᱜ ᱠᱟᱱᱟ ᱟᱫᱚ ᱚᱱᱠᱟ ᱯᱟᱲᱦᱟᱣ ᱵᱟᱲᱟ ᱪᱟᱞᱟᱜ ᱦᱩᱭᱩᱜ ᱠᱟᱱ ᱛᱟᱦᱮᱸᱫ ᱡᱟᱦᱟᱸ ᱫᱚ ᱴᱤᱪᱟᱨ ᱠᱚ ᱵᱟᱹᱱᱩᱜ ᱠᱚᱣᱟ ᱥᱮ ᱛᱟᱞᱦᱮ ᱯᱷᱟᱭᱤᱵᱽ ᱯᱷᱟᱭᱤᱵᱽ ᱠᱚᱨᱮᱱ ᱜᱤᱫᱽᱨᱟᱹ ᱠᱚᱫᱚ ᱠᱟᱹᱴᱤᱡ ᱵᱟᱝ ᱵᱟᱝᱠᱚ ᱯᱟᱲᱦᱟᱣ ᱵᱩᱡᱷᱟᱹ ᱵᱩᱡᱷᱚ ᱞᱮᱠᱷᱟᱱ ᱛᱟᱦᱚᱞᱮ ᱠᱟᱹᱴᱤᱡ ᱨᱚᱲ ᱫᱚᱢᱮ ᱟᱸᱡᱚᱢᱚᱜ ᱠᱟᱱᱟ ᱛᱚ ᱠᱟᱹᱴᱤᱡ ᱥᱟᱭᱤᱰᱚᱜ ᱢᱮ ᱵᱟᱝᱠᱷᱟᱱ ᱫᱚ ᱨᱤᱡᱮᱠᱴ ᱟᱠᱚ ᱨᱚᱲ
ᱦᱳᱭ ᱦᱳᱭ ᱦᱳᱭ ᱦᱳᱭ ᱨᱚᱲᱢᱮ ᱨᱚᱲ ᱢᱮ
ᱦᱮᱸ ᱟᱫᱚ ᱟᱢ ᱴᱷᱮᱱ ᱫᱚᱢᱮ ᱨᱚᱲ ᱟᱧᱡᱚᱢ ᱠᱟᱱᱟ ᱟᱫᱚ ᱚᱱᱟᱛᱤᱧ ᱞᱟᱹᱭᱮᱫᱟ ᱠᱟᱹᱴᱤᱡ ᱥᱟᱦᱟᱜ ᱢᱮ
ᱚ ᱤᱧ ᱴᱷᱮᱡ ᱜᱮᱠᱩ ᱦᱮᱡ ᱠᱟᱱᱟ ᱱᱚᱩᱠᱩ ᱟᱭᱢᱟ ᱠᱚ ᱜᱩᱪᱩ ᱵᱟᱞᱟ ᱠᱚ
ᱟᱻ ᱟᱫᱚ ᱥᱟᱦᱟ ᱠᱟᱥᱟᱦᱟᱠᱚᱼᱟ ᱠᱟᱹᱴᱤᱡ ᱚᱱᱰᱮ ᱠᱷᱚᱱᱟᱜ ᱠᱟᱹᱴᱤᱡ ᱥᱟᱦᱟ ᱞᱮᱱ ᱠᱷᱟᱱ ᱵᱟᱹᱜᱤ‌ᱠᱩᱼᱟ
ᱥᱟᱦᱟᱜ
ᱦᱮᱸ ᱟᱨ ᱟᱨ ᱠᱟᱹᱴᱤᱡ ᱥᱟᱦᱟᱜ
ᱟᱸᱡᱚᱢ ᱠᱮᱫᱟᱢ ᱥᱮ
ᱦᱮᱸ
ᱢᱟ ᱨᱚᱲ ᱢᱤ
ᱦᱚ ᱞᱟᱹᱭᱫᱟᱹᱧ ᱟᱞᱮ ᱟᱞᱮ ᱥᱮᱱ ᱨᱮᱜᱮ ᱢᱟᱱᱮ ᱧᱮᱞ ᱦᱩᱭᱩᱜ ᱠᱟᱱᱟ ᱡᱮ ᱫᱚᱢᱮ ᱴᱤ ᱪᱟᱨ ᱠᱚ ᱵᱟᱹᱱᱩᱜ ᱠᱚᱣᱟ ᱛᱟᱦᱞᱮ ᱚᱝᱠᱟ ᱮ ᱯᱷᱟᱭᱤᱵᱷ ᱥᱤᱠᱥ ᱨᱮᱱ ᱜᱤᱫᱽᱨᱟᱹ ᱯᱟᱲᱦᱟᱣ ᱵᱟᱲᱟ ᱪᱟᱞᱟᱜ ᱦᱩᱭᱩᱜ ᱠᱟᱱ ᱛᱟᱦᱮᱸᱱᱟ ᱡᱟᱦᱟᱸ ᱫᱚ ᱱᱤᱡᱮᱨᱟᱜ ᱥᱟᱨᱛᱷᱚ ᱞᱮᱠ ᱠᱟ ᱟᱨᱠᱤ
ᱦᱩᱸ
ᱛᱤᱱᱟᱹᱜ ᱴᱟ ᱯᱟᱲᱦᱟᱣ ᱜᱟᱱᱚᱜ ᱠᱟᱱᱟ ᱵᱟᱠᱷᱟᱱ ᱫᱚ ᱵᱟᱠᱩ ᱥᱮᱬᱟ ᱫᱟᱲᱮᱭᱟᱜ ᱪᱟᱨ ᱠᱚ ᱵᱟᱹᱱᱩᱜ ᱠᱚᱣᱟ ᱪᱤᱠᱟᱹᱛᱮ ᱠᱚ ᱥᱮᱬᱟᱭᱟ ᱱᱟᱹᱱ ᱟᱫᱚ ᱚᱱᱟ ᱛᱮ ᱜᱮ ᱛᱚ ᱯᱟᱲᱦᱟᱣ ᱵᱟᱲᱟ ᱪᱟᱞᱟᱣᱮᱫ ᱠᱚᱣᱟ ᱢᱟᱱᱮ ᱠᱤᱪᱷᱩ ᱠᱤᱪᱷᱩ ᱤᱥᱠᱩᱞ ᱠᱚᱨᱮ ᱱᱤᱡᱮᱨᱟᱜ ᱤᱭᱟᱹ ᱛᱮᱜᱮ ᱡᱚᱠᱷᱚᱱ ᱥᱚᱢᱚᱭ ᱧᱟᱢᱚᱜ ᱠᱟᱱ ᱛᱟᱦᱮᱱᱟ ᱛᱚᱠᱷᱚᱱ ᱟᱨᱠᱤ ᱴᱤᱭᱳᱥᱚᱱ ᱞᱮᱠᱟ
ᱚᱦᱻ
ᱟᱪᱪᱷᱟ ᱟᱯᱮ ᱚᱲᱟᱜ ᱫᱚ ᱥᱴᱟᱱ ᱥᱩᱨ ᱨᱮᱭᱟ ᱥᱮ ᱥᱟᱺᱜᱤᱧ ᱜᱮᱭᱟ?
ᱦᱮᱸ
ᱟᱯᱮ ᱚᱲᱟᱜ ᱫᱚ ᱥᱴᱟᱱ ᱥᱩᱨ ᱜᱮᱭᱟ ᱥᱮ ᱥᱟᱺᱜᱤᱧ ᱜᱮᱭᱟ?
ᱵᱮᱥᱤ ᱫᱚ ᱵᱟᱝ ᱥᱟᱺᱜᱤᱧᱟ ᱥᱩᱨ ᱧᱚᱜ ᱜᱮᱭᱟ ᱤᱱᱟᱹᱜᱴᱟ ᱫᱚ ᱵᱟᱝ ᱥᱟᱺᱜᱤᱧ ᱜᱮᱭᱟ
ᱟᱪᱪᱷᱟ, ᱟᱯᱮ ᱛᱚ ᱢᱚᱴᱟᱟᱢᱩᱴᱤ ᱛᱟᱦᱚᱞᱮ ᱵᱷᱟᱜᱤ ᱤᱭᱟᱹ ᱧᱚᱜ ᱭᱟᱯᱮ ᱢᱚᱴᱟ ᱢᱩᱴᱤ ᱩᱱᱱᱚᱛᱚ ᱴᱟᱭᱤᱯ ᱨᱮᱱ ᱠᱟᱱᱟᱯᱮ ᱦᱟᱝ?
ᱟᱨ ᱟᱫᱚ ᱩᱱᱟᱹᱜ ᱴᱟᱜ ᱫᱚ ᱩᱱᱱᱚᱛᱤ ᱫᱚ ᱵᱟᱝ ᱠᱟᱱᱟ ᱫᱚᱢᱮ ᱡᱮ ᱩᱱᱱᱚᱛᱤᱧ ᱞᱟᱹᱭᱟ ᱚᱱᱟ ᱦᱚᱸ ᱵᱟᱝ ᱠᱟᱱᱟ ᱠᱤᱪᱷᱩ ᱟᱨᱠᱤ ᱦᱟᱞᱠᱟ ᱠᱚᱨᱮ ᱫᱚ ᱩᱱᱱᱚᱛᱤ ᱫᱚ ᱠᱟᱹᱴᱤᱡ ᱩᱱᱱᱚᱛᱤ ᱧᱚᱜ ᱞᱮᱭᱟ
ᱚ ᱢᱤᱰᱤᱞ ᱠᱞᱟᱥ
ᱦᱳᱭ ᱢᱤᱰᱤᱞ ᱠᱞᱟᱥ ᱚᱝᱠᱟᱜᱮ
ᱟᱪᱪᱷᱟ ᱟᱹᱰᱤ ᱵᱟᱛᱨᱟᱢ
ᱦᱤᱸ ᱟᱨ ᱛᱟᱦᱚᱞᱮ ᱟᱯᱮᱥᱮᱫ ᱨᱮᱫᱚ ᱥᱟᱱᱛᱟᱞᱤ ᱢᱤᱰᱤᱭᱟᱢ ᱠᱚ ᱵᱟᱝᱜᱮ ᱪᱟᱹᱞᱩ ᱜᱮᱭᱟ ᱥᱮ ᱱᱚᱝᱠᱟ ᱵᱟᱠᱚ ᱯᱟᱲᱦᱟᱜ ᱜᱮᱭᱟ ᱡᱟᱦᱟᱸᱭ ᱫᱚ ᱢᱟᱱᱮ ᱥᱮᱬᱟ ᱨᱮᱱᱟᱜ ᱤᱪᱪᱷᱟᱹ ᱚᱱᱠᱟ ᱵᱟᱹᱱᱩᱜ ᱛᱟᱠᱚ ᱜᱮᱭᱟ
ᱢᱮᱱᱟᱜ ᱛᱟᱠᱚ ᱜᱮᱭᱟ ᱱᱤᱛᱮ ᱫᱚ ᱢᱟᱱᱮ ᱤᱭᱟᱹ ᱢᱮᱱᱟᱜᱼᱟ ᱢᱟᱱᱮ ᱦᱩᱭᱩᱜ ᱠᱟᱱᱟ ᱚᱱᱮ ᱯᱟᱵᱽᱞᱤᱠ ᱜᱤ ᱢᱟᱱᱮ ᱜᱚᱵᱷᱢᱮᱱᱴ ᱠᱷᱟᱹᱛᱤᱨ ᱫᱚ ᱟᱹᱣᱨᱤ ᱦᱩᱭᱩᱜᱼᱟ
ᱚ ᱟᱪᱪᱷᱟ ᱟᱪᱪᱷᱟ ᱟᱞᱮ ᱥᱮᱫ ᱫᱚ ᱚᱱᱟᱜᱮ ᱡᱟᱹᱥᱛᱤ ᱦᱮᱱᱟᱜᱼᱟ ᱡᱟ ᱫᱚ ᱡᱟᱥᱛᱤ ᱱᱮᱛᱟᱨ ᱫᱚᱠᱚ ᱵᱮᱱᱟᱣ ᱟᱠᱟᱜ-ᱟ ᱟᱨᱠᱤ ᱟᱹᱰᱤ ᱜᱟᱱ ᱜᱮ ᱧᱮᱞ ᱦᱩᱭᱱᱟ ᱱᱚᱣᱟ ᱼᱼ ᱱᱚᱣᱟ ᱠᱚᱨᱮ ᱟᱹᱰᱤ ᱜᱟᱱ ᱜᱮ ᱱᱚᱝᱠᱟ ᱢᱮᱱᱟᱜ ᱠᱚᱣᱟ ᱟᱫᱚ ᱥᱴᱩᱰᱮᱱᱴ ᱜᱮ ᱠᱟᱹᱴᱤᱡ ᱠᱚ ᱠᱚᱢ ᱼᱼ ᱠᱟᱱᱟ ᱠᱟᱨᱚᱱ ᱴᱤᱪᱟᱨ ᱠᱚ ᱵᱟᱹᱱᱩᱜ ᱠᱚᱣᱟ ᱥᱮ ᱮᱭ ᱠᱟᱨᱚᱱ ᱛᱮ ᱥᱴᱩᱰᱮᱱᱴ ᱜᱮᱠᱚ ᱠᱚ
ᱢᱟᱱᱮ ᱱᱤᱭᱟᱹ ᱢᱟᱱᱮ ᱢᱤᱫ ᱦᱚᱲ ᱠᱟ ᱛᱮᱜᱤ ᱢᱚᱬᱮ ᱫᱷᱟᱣᱮᱢ ᱨᱚᱯᱚᱲ ᱫᱟᱲᱮᱭᱟᱼᱟ ᱦᱟᱝ?
ᱦᱮᱸ ᱟᱫᱚ ᱩᱱᱟᱹᱜ ᱢᱟ ᱤᱧ ᱦᱚᱸ ᱵᱟᱹᱧ ᱵᱟᱲᱟᱭ ᱨᱚᱯᱚᱲ ᱫᱚ ᱪᱮᱫ ᱞᱮᱠᱟ ᱨᱚᱯᱚᱲ ᱜᱟᱱᱚᱜᱼᱟ
ᱢᱚᱬᱮ ᱫᱷᱟᱣ ᱟᱨᱠᱤ ᱾
ᱚᱻ ᱚ ᱟᱪᱪᱷᱟ ᱟᱪᱪᱷᱟ ᱟᱫᱚ ᱤᱧ ᱦᱚᱸ ᱩᱱᱟᱹᱜ ᱢᱟ ᱫᱚ ᱵᱟᱹᱧ ᱵᱟᱲᱟᱭ ᱤᱧ ᱦᱚᱸ ᱱᱟᱣᱟ ᱱᱟᱣᱟ ᱜᱤᱭᱟᱹᱧ ᱛᱟᱦᱞᱮ ᱟᱫᱚ ᱵᱟᱹᱧ ᱞᱟᱹᱭ ᱫᱟᱲᱮᱭᱟᱜ ᱠᱟᱱᱟ ᱪᱮᱫ ᱞᱮᱠᱟ ᱾
ᱛᱟᱨᱯᱚᱨᱮ ᱱᱤᱛᱚᱜ ᱫᱟᱠᱟ ᱵᱟᱥᱠᱮ ᱭᱟᱜ ᱠᱚ ᱪᱚᱸᱫᱟ ᱦᱩᱭᱩᱜ-ᱟ ᱵᱟᱝ?
ᱦᱳᱭ ᱪᱚᱫᱟᱭᱟ ᱠᱚ ᱚᱲᱟᱜ ᱦᱚᱲ ᱱᱟᱦᱟᱭ
ᱦᱩᱸ ᱟᱪᱪᱷᱟ ᱛᱟᱦᱚᱞᱮ ᱢᱚᱸᱡᱽ ᱛᱮ ᱯᱟᱲᱦᱟᱜ ᱢᱮ ᱥᱮ ᱵᱟᱝ
ᱦᱮᱸ ᱯᱟᱲᱦᱟᱣ ᱦᱩᱭᱩᱜᱼᱟ ᱟᱫᱚ ᱾ ᱯᱟᱲᱦᱟᱣ ᱫᱚ ᱫᱚᱨᱠᱟᱨ ᱠᱟᱨᱚᱱ ᱼᱼ ᱥᱚᱵᱽ ᱡᱟ ᱧᱮᱞ ᱦᱩᱭᱩᱜ ᱠᱟᱱᱟ ᱚᱵᱚᱥᱛᱟ ᱠᱚ ᱟᱨᱠᱤ ᱯᱟᱲᱦᱟᱜ ᱨᱮᱱᱟᱜ ᱯᱟᱲᱦᱟᱣ ᱫᱚ ᱵᱟᱢ ᱯᱟᱲᱦᱟᱣ ᱞᱮᱱᱠᱷᱟᱱ ᱫᱚ ᱵᱟᱝ ᱜᱟᱱᱚᱜ-ᱟ ᱪᱮᱫ ᱦᱚᱸ ᱾
ᱤᱧᱦᱚᱸ ᱞᱟᱦᱟᱛᱮ ᱢᱚᱸᱡᱽ ᱜᱤᱧ ᱯᱟᱲᱦᱟᱜ ᱠᱟᱱ ᱛᱟᱦᱮᱱᱟ ᱯᱟᱲᱦᱟᱣ ᱯᱟᱲᱦᱟᱣ ᱛᱮ ᱤᱧᱦᱚᱸ ᱢᱟᱱᱮ ᱟᱭᱢᱟ ᱯᱚᱨᱤᱠᱷᱟᱧ ᱠᱳᱣᱟᱞᱤᱯᱷᱟᱭ ᱞᱮᱫᱟ ᱾ ᱠᱤᱱᱛᱩ ᱪᱮᱫ ᱮᱢ ᱢᱮᱱᱟ ᱟᱨ ᱵᱟᱹᱧ ᱪᱟᱞᱟᱣ ᱫᱟᱲᱮ ᱭᱟᱫᱟ ᱪᱟᱵᱟ ᱭᱮᱱᱟ ᱟᱥᱟ ᱥᱚᱯᱱᱚ
ᱦᱮᱸᱛᱚ ᱟᱫᱚ ᱡᱩᱫᱤ ᱵᱟᱝ ᱵᱟᱝ ᱥᱚᱢᱵᱷᱚᱵᱚᱜ-ᱟ ᱛᱟᱦᱚᱞᱮ ᱪᱤᱠᱟᱹᱛᱮᱢ ᱼᱼ ᱠᱚᱨᱟᱣ ᱫᱟᱲᱮᱭᱟᱜ-ᱟ ᱚᱲᱟᱜ ᱨᱮᱱᱟᱜ ᱥᱚᱢᱚᱥᱥᱟ ᱠᱚᱦᱚᱸ ᱫᱚ ᱛᱟᱦᱮᱱ ᱜᱮᱭᱟ ᱛᱚ ᱟᱫᱚ ᱚᱱᱟ ᱠᱚ ᱼᱼ
ᱟᱨ ᱫᱟᱬᱟᱱ ᱦᱚᱸ ᱦᱩᱭᱩᱜ ᱠᱟᱱᱟ ᱦᱟᱱᱮ ᱟᱯᱮ ᱥᱮᱫ ᱪᱟᱞᱟᱜ ᱦᱩᱭᱩᱜ ᱠᱟᱱᱟ ᱵᱚᱨᱫᱷᱚᱢᱟᱱ ᱛᱟᱨᱯᱚᱨᱮ ᱥᱟᱺᱜᱤᱧ ᱥᱟᱺᱜᱤᱧ ᱥᱮᱫ ᱟᱨᱦᱚᱸ ᱾
ᱦᱳᱭ ᱫᱚᱢᱮ ᱫᱟᱬᱟᱱᱮᱢ ᱠᱩᱥᱤᱭᱟᱜ ᱜᱮᱭᱟ ᱥᱮ ᱪᱮᱫ?
ᱫᱟᱬᱟᱱ ᱫᱚ ᱵᱟᱹᱧ ᱠᱩᱥᱤᱭᱟᱜ-ᱟ ᱢᱟᱱᱮ ᱯᱩᱨᱤᱠᱷᱟ ᱮᱠᱡᱟᱢ ᱮᱢ ᱪᱟᱞᱟᱜ ᱦᱩᱭᱩᱜ ᱠᱟᱱᱟ ᱛᱚ ᱡᱷᱟᱲᱠᱷᱚᱸᱰᱤᱧ ᱪᱟᱞᱟᱣ ᱞᱮᱱᱟ ᱢᱤᱫ ᱫᱷᱟᱣ ᱾ ᱫᱷᱟᱱᱵᱟᱫᱽ ᱫᱷᱟᱱᱵᱟᱫᱽ
ᱚᱻ ᱟᱪᱪᱷᱟ ᱟᱪᱪᱷᱟ
ᱠᱳᱣᱟᱞᱤᱯᱷᱟᱭ ᱞᱤᱫᱟᱹᱧ ᱠᱳᱣᱟᱞᱤᱯᱷᱟᱭ ᱠᱟᱛᱮ ᱯᱨᱚᱛᱷᱚᱢ ᱤᱥᱴᱮᱯ ᱯᱮᱯᱟᱨ ᱚᱣᱟᱱ ᱟᱨᱠᱤ ᱛᱟᱨᱯᱚᱨᱮ ᱫᱚ ᱟᱨ ᱵᱟᱹᱧ ᱪᱟᱞᱟᱣ ᱫᱟᱲᱮᱭᱟ ᱫᱟ ᱚᱲᱟᱜ ᱨᱮ ᱥᱚᱢᱚᱥᱥᱟ ᱛᱟᱦᱮᱸ ᱠᱟᱱᱟ ᱾
ᱚᱻ ᱦᱮᱸᱛᱚ
ᱟᱫᱚ ᱱᱤᱭᱟᱹ ᱵᱟᱨ ᱠᱷᱚᱡ ᱧᱮᱞ ᱞᱤᱧ ᱜᱤ ᱢᱚᱸᱡᱽ ᱛᱮ ᱦᱟᱝ
ᱦᱮᱸ
ᱟᱢ ᱦᱚᱸ ᱮᱢ ᱢᱮ ᱦᱟᱜ
ᱦᱳᱭ ᱮᱢ ᱦᱩᱭᱩᱜ-ᱟ ᱟᱫᱚ ᱫᱚᱢᱮ ᱼᱼ ᱫᱚᱢᱮ ᱱᱮᱛᱟᱨ ᱫᱚ ᱫᱚᱢᱮ ᱠᱚᱢᱯᱤᱴᱤᱥᱮᱱ ᱵᱤᱥᱤ ᱟᱨ ᱤᱭᱟᱹ ᱠᱚᱫᱚ ᱠᱚᱢ ᱜᱮᱭᱟ ᱥᱮ ᱡᱟᱦᱟᱸ ᱫᱚ ᱥᱤᱴ ᱾ ᱠᱚ ᱠᱚᱢ ᱜᱮᱭᱟ ᱠᱚᱢᱯᱤᱴᱤᱥᱮᱱ ᱵᱮᱥᱤ ᱦᱩᱭᱩᱜ ᱠᱟᱱᱟ ᱱᱮᱛᱟᱨ ᱫᱚ ᱾
ᱠᱚᱢᱯᱤᱴᱤᱥᱚᱱ ᱤᱱᱟᱹ ᱵᱷᱤᱛᱨᱤ ᱨᱮ ᱵᱷᱤᱛᱨᱤ ᱨᱮᱜᱮ ᱦᱩᱭᱩᱜ-ᱟ᱾
ᱦᱮᱸ ᱛᱟᱦᱮᱸ ᱫᱚ ᱛᱟᱦᱮ ᱫᱚ ᱦᱩᱭᱩᱜᱼᱟ, ᱪᱮᱥᱴᱟ ᱫᱚ ᱦᱩᱭᱩᱜᱼᱟ ᱟᱫᱚ ᱼᱼ ᱟᱫᱚ ᱪᱮᱥᱴᱟ ᱫᱚ ᱦᱩᱭᱩᱜ ᱠᱟᱱᱟ ᱛᱚ ᱟᱫᱚ ᱛᱤᱱᱟᱹᱜ ᱴᱟ ᱪᱤᱠᱟᱹᱜ ᱠᱟᱱᱟ ᱱᱟᱜ ᱠᱷᱟᱱ ᱾
ᱦᱮᱞᱳ
ᱦᱮᱸ᱾
ᱟᱪᱪᱷᱟ ᱢᱟ ᱛᱟᱦᱚᱞᱮ ᱦᱮᱸ ᱟᱨᱦᱚᱸ ᱚᱱᱠᱟ ᱚᱳᱣᱟᱴᱥᱮᱯ ᱛᱮᱜᱮ ᱦᱟᱸᱜ ᱨᱚᱯᱚᱲ ᱦᱩᱭᱩᱜ-ᱟ, ᱵᱟᱨᱚ ᱢᱤᱱᱤᱴ ᱠᱷᱚᱡ ᱢᱟ ᱡᱟᱹᱥᱛᱤ ᱼᱼ ᱜᱟᱨᱢᱟᱨᱟᱜᱼᱟ ᱥᱮ ᱵᱟᱝ?
ᱟᱨ ᱪᱮᱫ ᱠᱚ ᱞᱟᱹᱭᱟ ᱞᱟᱹᱭ ᱦᱩᱭᱩᱜ ᱠᱟᱱᱟ ᱡᱮ ᱼᱼ ᱱᱚᱝᱠᱟ ᱫᱚ ᱞᱟᱹᱭ ᱦᱩᱭᱩᱜ ᱠᱟᱱᱟ ᱵᱷᱟᱜᱤᱼᱟᱼᱼᱼ
ᱦᱩᱸ
ᱦᱩᱸ ᱵᱟᱨᱚ ᱢᱤᱱᱤᱴ ᱦᱩᱭᱱᱟ ᱥᱮ ᱪᱮ ᱞᱮᱠᱟ
ᱦᱳᱭ ᱼ ᱦᱳᱭ ᱼ ᱦᱳᱭ ᱼᱦᱳᱭ
ᱟᱪᱪᱷᱟ ᱴᱷᱤᱠ ᱜᱮᱭᱟ ᱛᱚᱵᱮ ᱢᱟ
ᱴᱷᱤᱠ ᱜᱮᱮᱭᱟ ᱦᱮᱸ ᱯᱷᱟᱸᱠᱟ ᱴᱟᱭᱤᱢ ᱨᱮ ᱨᱮᱦᱜᱸ ᱤᱭᱟᱹ ᱦᱩᱭᱩᱜᱼᱟ ᱴᱷᱤᱠ ᱜᱮᱮᱭᱟ᱾